ᱦᱮᱸ ᱟᱸᱡᱚᱢᱚᱜ ᱠᱟᱱ ᱜᱮᱭᱟ ᱥᱮ ᱪᱮᱜ ᱞᱮᱠᱟ ᱦᱟᱸᱜ?
ᱦᱮᱞᱳ᱾
ᱦᱮᱸ ᱟᱸᱡᱚᱢᱚᱜ ᱠᱟᱱ ᱜᱤᱭᱟ ᱤᱧᱟᱹᱜ ᱨᱚᱲ ᱥᱮ ᱪᱮᱫ ᱞᱮᱠᱟ?
ᱦᱳᱭ ᱦᱳᱭ ᱦᱳᱭ ᱟᱸᱡᱚᱢᱚᱜ ᱠᱟᱱ ᱜᱤᱭᱟ᱾
ᱚᱱᱠᱟ ᱜᱮ ᱟᱹᱰᱤ ᱢᱚᱸᱡᱽ ᱛᱚᱵᱮ, ᱟᱫᱚ ᱱᱚᱜᱼᱚᱭ ᱱᱚᱣᱟ ᱞᱟᱦᱟ ᱟᱠᱷᱲᱟ ᱨᱮ ᱪᱮᱫ ᱟᱡ ᱛᱮ ᱠᱟᱴᱟᱣ ᱞᱮᱱᱟ ᱵᱩᱡᱷᱟᱹᱣ ᱵᱟᱹᱧ ᱧᱟᱢ ᱞᱮᱫᱟ ᱪᱮᱠᱟ ᱠᱟᱴᱟᱜ ᱠᱟᱱᱟ᱾
ᱦᱳᱭ ᱦᱳᱭ ᱮᱢᱟᱱ, ᱯᱨᱚᱵᱞᱮᱢ ᱦᱩᱭᱩᱜ ᱠᱟᱱᱟ ᱡᱟᱦᱱᱟᱜ ᱜᱮ ᱦᱳᱭᱛᱚ, ᱦᱳᱭ᱾
ᱦᱩᱸ᱾ ᱢᱮᱱ ᱫᱟᱲᱮᱭᱟᱜᱼᱟ ᱯᱟᱥᱮ ᱱᱚᱣᱟ ᱮᱯ ᱠᱚᱨᱮᱱᱟᱜ ᱦᱚᱸ ᱦᱩᱭ ᱫᱟᱲᱮᱭᱟᱜᱼᱟ ᱥᱟᱨᱵᱷᱟᱨ ᱨᱮᱱᱟᱜ ᱯᱨᱚᱵᱞᱮᱢ ᱥᱮ ᱪᱮᱫ ᱞᱮᱠᱟ ᱦᱟᱸᱜ᱾
ᱦᱳᱭ ᱦᱳᱭ᱾
ᱟᱫᱚ ᱞᱟᱦᱟ ᱟᱠᱷᱲᱟ ᱨᱮ ᱱᱚᱜᱼᱚᱭ ᱱᱚᱣᱟ ᱫᱤᱥᱚᱢ ᱵᱟᱨᱮᱛᱮᱧ ᱞᱟᱹᱭᱮᱫ ᱛᱟᱦᱮᱱᱟ ᱡᱮ ᱟᱞᱮ ᱥᱮᱫ ᱫᱚ ᱱᱚᱣᱟ ᱵᱤᱨ ᱵᱩᱨᱩ ᱫᱤᱥᱚᱢ ᱞᱮᱠᱟᱛᱮ ᱢᱮᱱᱟᱜᱼᱟ᱾ ᱟᱫᱚ ᱚᱸᱰᱮ ᱜᱮᱢ ᱠᱩᱞᱤ ᱞᱤᱫᱤᱧᱟ ᱡᱮ ᱵᱚᱞᱮ ᱟᱞᱮ ᱥᱮᱫ ᱫᱚ ᱟᱨᱦᱚᱸ ᱚᱱᱟ ᱵᱤᱨ ᱠᱚᱨᱮ ᱫᱚ ᱪᱮᱫ ᱠᱚ ᱫᱟᱨᱮ ᱥᱮ ᱡᱚ ᱵᱤᱞᱤ ᱢᱮᱱᱟᱜᱼᱟ ᱥᱮ ᱵᱟᱝ᱾
ᱦᱩᱸ ᱦᱩᱸ ᱦᱩ᱾
ᱛᱚ ᱚᱱᱮᱧ ᱞᱟᱹᱭᱮᱫ ᱛᱟᱦᱮᱱᱟ ᱡᱮ ᱟᱞᱮ ᱥᱮᱫ ᱫᱚ ᱟᱭᱢᱟ ᱞᱮᱠᱟᱱ ᱫᱟᱨᱮ ᱫᱚ ᱢᱮᱱᱟᱜ ᱜᱮᱭᱟ, ᱡᱚ ᱞᱮᱠᱟᱛᱮᱢ ᱢᱮᱱ ᱞᱮᱠᱷᱟᱡ ᱡᱟᱹᱥᱛᱤ ᱠᱟᱭᱛᱮ ᱱᱚᱣᱟ ᱥᱟᱨᱡᱚᱢ ᱫᱟᱨᱮ ᱢᱮᱱᱟᱜᱼᱟ, ᱟᱫᱚ ᱥᱟᱨᱡᱚᱢ ᱫᱟᱨᱮ ᱢᱟ ᱦᱟᱸᱜ ᱱᱚᱝᱠᱟ ᱡᱚ ᱵᱤᱞᱤ ᱞᱮᱠᱟ ᱢᱟ ᱵᱟᱝ ᱦᱩᱭᱩᱜ-ᱟ, ᱟᱫᱚ ᱥᱟᱨᱡᱚᱢ ᱨᱮᱫᱚ ᱢᱟᱱᱮ ᱱᱚᱣᱟ ᱯᱟᱛᱲᱟ ᱵᱮᱱᱟᱣ ᱞᱟᱹᱜᱤᱫ ᱥᱟᱠᱟᱢ ᱦᱮᱡ ᱠᱚᱠᱚ ᱠᱚᱨᱟᱣ ᱜᱮᱭᱟ ᱥᱟᱠᱟᱢ ᱠᱚᱠᱚ ᱤᱫᱤᱭᱟ᱾ ᱥᱮ ᱟᱫᱚᱢ ᱠᱚᱫᱚ ᱦᱟᱸᱜ ᱦᱟᱞᱟᱝ ᱤᱫᱤᱭᱟᱠᱚ ᱱᱚᱝᱠᱟ ᱥᱟᱨᱡᱚᱢ ᱥᱟᱠᱟᱢ, ᱟᱨ ᱡᱚ ᱵᱤᱞᱤ ᱞᱮᱠᱟᱛᱤᱧ ᱢᱮᱱ ᱞᱮᱠᱷᱟᱡ ᱫᱚ ᱦᱟᱸᱜ ᱛᱤᱨᱤᱞ ᱦᱚᱸ ᱟᱹᱰᱤ ᱡᱟᱹᱥᱛᱤ ᱜᱮ ᱢᱮᱱᱟᱜᱼᱟ ᱟᱞᱮ ᱥᱮᱫ ᱫᱚ᱾ ᱛᱤᱨᱤᱞ ᱟᱨ, ᱟᱨ ᱠᱟᱹᱴᱤᱡ ᱢᱟ ᱴᱤᱡ ᱞᱮᱠᱟ ᱡᱚ ᱞᱮᱠᱟ ᱛᱮᱧ ᱢᱮᱱ ᱞᱮᱠᱷᱟᱡ ᱱᱚᱣᱟ ᱢᱮᱨᱞᱮᱡ ᱟᱨᱦᱚᱸ ᱱᱚᱣᱟ ᱥᱩᱲᱟᱹ ᱢᱟᱴᱷᱟ, ᱟᱨᱦᱚᱸ ᱱᱚᱣᱟ ᱪᱮᱫ ᱠᱚ ᱢᱮᱛᱟᱜᱼᱟ ᱱᱚᱣᱟ ᱮᱸ ᱠᱩᱲᱤᱫ ᱨᱟᱢᱟ᱾ ᱛᱚ ᱱᱚᱜᱼᱚ ᱱᱤᱭᱟᱹ ᱠᱚᱫᱚ ᱢᱟᱱᱮ ᱜᱚ ᱴᱟ ᱡᱟᱭᱜᱟ ᱨᱮ ᱛᱟᱦᱮᱱ ᱜᱮᱭᱟ ᱢᱮᱱᱠᱷᱟᱱ ᱱᱮᱛᱟᱨ ᱫᱚ ᱦᱟᱸᱜ ᱱᱚᱣᱟ ᱟᱫ ᱪᱟᱵᱟᱜ ᱠᱟᱱᱟ ᱵᱟᱹᱭ ᱵᱟᱹᱭ ᱛᱮ ᱮᱱᱛᱮᱜ ᱱᱚᱣᱟ ᱠᱟᱹᱴᱤᱡ ᱧᱚᱜ ᱜᱮ ᱡᱚᱜ ᱤᱭᱟᱹᱛᱮ ᱟᱫᱚᱢ ᱦᱚᱲ ᱫᱚ ᱱᱚᱣᱟ ᱠᱚ ᱢᱮᱛᱟᱜ-ᱟ ᱵᱚᱞᱮ ᱱᱚᱣᱟ ᱫᱚ ᱢᱤᱫᱴᱮᱱ ᱡᱟᱝᱞᱤ ᱡᱤᱱᱤᱥ ᱠᱟᱱᱟ ᱥᱮ ᱵᱟᱝ, ᱟᱫᱚ ᱵᱟᱹᱭ ᱵᱟᱹᱭ ᱛᱮᱢ ᱢᱮᱱ ᱫᱟᱲᱮᱢ ᱟᱫ ᱫᱟᱲᱮᱜ ᱟᱫ ᱪᱟᱵᱟᱜ ᱠᱟᱱᱟ ᱱᱚᱣᱟ ᱠᱚᱫᱚ ᱦᱟᱸᱜ ᱠᱟᱹᱴᱤᱡ ᱢᱟᱴᱤᱡ ᱡᱤᱱᱤᱥ ᱮᱱᱛᱮᱫ ᱤᱧᱦᱚᱸ ᱱᱚᱝᱠᱟ ᱢᱤᱫ ᱫᱷᱚᱢ ᱵᱤᱨ ᱠᱷᱚᱡ ᱱᱚᱣᱟ ᱤᱧ ᱵᱚᱭᱦᱟ ᱞᱟᱹᱜᱤᱫ ᱱᱚᱝᱠᱟ ᱵᱚᱞᱮ ᱵᱚᱭᱦᱟ ᱞᱟᱹᱜᱤᱫ ᱫᱚ ᱵᱟᱝ ᱚᱲᱟᱜ ᱤᱭᱟᱹ ᱞᱟᱹᱜᱤᱫ ᱡᱚᱢ ᱵᱟᱲᱟᱭ ᱞᱟᱹᱜᱤᱫ ᱵᱚᱞᱮᱧ ᱟᱹᱜᱩ ᱞᱮᱫᱟ᱾ ᱱᱚᱣᱟ ᱢᱮᱨᱞᱮᱡ ᱜᱮ ᱦᱟᱸᱜ, ᱟᱫᱚ ᱩᱱᱤ ᱵᱟᱭ ᱵᱩᱡᱷᱟᱹᱣ ᱫᱟᱲᱮᱣᱟᱫᱟ ᱵᱚᱞᱮ ᱱᱚᱣᱟ ᱫᱟ ᱢᱮᱨᱞᱮᱡ ᱫᱚ ᱪᱮᱫ ᱠᱟᱱᱟ, ᱩᱱᱤ ᱵᱩᱡᱷᱟᱹᱣᱫᱟ ᱪᱮᱫ ᱪᱚᱭ ᱟᱹᱜᱩ ᱠᱟᱫᱟ, ᱦᱩᱸ, ᱟᱫᱚ ᱱᱚᱸᱰᱮ ᱜᱤᱧ ᱦᱩᱫᱤᱥ ᱠᱮᱫᱟ ᱵᱚᱞᱮ ᱱᱚᱜᱼᱚ ᱱᱤᱭᱟᱹ ᱠᱚᱫᱚ ᱵᱟᱹᱭ ᱵᱟᱹᱭᱛᱮ ᱟᱫᱚᱜ ᱠᱟᱱᱟ ᱦᱟᱸᱜ ᱯᱟᱥᱮᱫ᱾ ᱟᱫᱚ ᱦᱟᱡᱩᱜ ᱠᱟᱱ ᱫᱤᱱ ᱨᱮᱫᱚ ᱦᱟᱸᱜ ᱯᱟᱥᱮ ᱱᱚᱣᱟ ᱛᱤᱱᱟᱹᱜ ᱢᱮᱱᱟᱜᱼᱟ ᱠᱟᱹᱴᱤᱡ ᱢᱟᱴᱤᱡ ᱡᱚ ᱵᱤᱞᱤ ᱱᱚᱣᱟ ᱵᱤᱨ ᱵᱩᱨᱩ ᱠᱚᱨᱮᱱᱟᱜ, ᱚᱱᱟ ᱫᱚ ᱦᱟᱸᱜ ᱠᱚ ᱦᱤᱲᱤᱧ ᱪᱟᱵᱟᱭᱟ᱾ ᱚᱠᱟ ᱚᱠᱟ ᱢᱟᱱᱮ ᱞᱟᱹᱴᱩ ᱧᱚᱜ ᱜᱮ ᱡᱮᱞᱮᱠᱟ ᱱᱚᱣᱟ ᱛᱮᱨᱤᱞ ᱛᱮᱨᱤᱞ ᱫᱚ ᱮᱱᱦᱚᱸ ᱥᱤᱵᱤᱞ ᱧᱚᱜ ᱵᱩᱡᱷᱟᱹᱜᱼᱟ᱾ ᱜᱳᱴᱟ ᱡᱟᱭᱜᱟ ᱠᱚ ᱵᱟᱲᱟᱭᱟ ᱚᱱᱟᱛᱮ ᱛᱤᱨᱤᱞ ᱫᱚ ᱮᱱᱦᱚᱸ ᱡᱟᱹᱥᱛᱤ ᱦᱚᱲ ᱠᱚ ᱵᱟᱲᱟᱭᱟ ᱟᱫᱚ ᱚᱠᱟ ᱠᱚ ᱟᱪᱪᱷᱟᱹᱧ ᱞᱟᱹᱭ ᱱᱚᱜ ᱱᱤᱭᱟᱹ ᱠᱚᱫᱚᱢ ᱧᱮᱞ ᱵᱟᱲᱟ ᱟᱠᱟᱫ ᱜᱮᱭᱟ ᱯᱟᱥᱮ ᱟᱯᱮ ᱥᱮᱫ ᱢᱮᱱᱟᱜ ᱜᱮᱭᱟ ᱱᱚᱣᱟ ᱱᱚᱣᱟ ᱠᱩᱲᱤᱫ ᱨᱟᱢᱟ? ᱥᱩᱲᱟᱹ ᱢᱟᱴᱷᱟ ᱟᱨᱦᱚᱸ ᱱᱚᱣᱟ ᱢᱮᱨᱞᱮᱡ ᱠᱚ ᱥᱮ ᱵᱟᱹᱱᱩᱜ-ᱟ ᱟᱯᱮ ᱥᱮᱫ ᱫᱚ ᱦᱟᱸᱜ?
ᱮ ᱠᱩᱲᱤᱫ ᱨᱟᱢᱟ ᱢᱮᱱᱟᱜ ᱟᱠᱟᱜ-ᱟ ᱟᱫᱚ ᱥᱩᱲᱟᱹ ᱢᱟᱴᱷᱟ ᱚᱱᱟ ᱪᱮᱫ ᱢᱮᱨᱞᱮᱡ ᱠᱚᱥᱮ ᱚᱱᱟ ᱠᱚᱫᱚ ᱵᱟᱹᱱᱩᱜ ᱠᱟᱜ-ᱟ ᱟᱞᱮ ᱥᱮᱫ ᱫᱚ᱾
ᱟᱪᱪᱷᱟ ᱟᱪᱪᱷᱟ᱾ ᱱᱚᱣᱟ ᱥᱩᱲᱟᱹ ᱢᱟᱴᱷᱟ ᱫᱚ ᱦᱟᱸᱜ ᱟᱹᱰᱤ ᱥᱤᱵᱤᱞ ᱜᱮᱭᱟ ᱢᱟᱱᱮ ᱱᱚᱣᱟ ᱠᱟᱹᱴᱤᱡ ᱠᱟᱹᱴᱤᱡ ᱡᱚ-ᱟ ᱟᱨ ᱛᱩᱵᱞᱟᱹᱜ ᱜᱮ ᱢᱮᱱ ᱫᱟᱲᱮᱭᱟᱜ ᱟᱢ ᱱᱚᱣᱟ ᱪᱟᱣᱞᱮ ᱫᱟᱱᱟ ᱞᱮᱠᱟ ᱟᱫᱚ ᱚᱱᱟ ᱫᱚ ᱜᱳᱜ ᱜᱩᱞᱟᱹᱴ ᱜᱮ ᱜᱳᱞ ᱜᱳᱞ ᱡᱚ-ᱟ᱾ ᱠᱟᱹᱴᱤᱡ ᱠᱟᱹᱴᱤᱡ ᱜᱮ ᱟᱫᱚ ᱚᱱᱟ ᱛᱷᱩᱯᱞᱟᱹᱜ ᱜᱮ ᱛᱟᱦᱮᱱᱟ ᱢᱤᱫ ᱛᱷᱩᱯᱞᱟᱹᱜ ᱨᱮ ᱟᱨ ᱥᱤᱵᱤᱞ ᱞᱮᱠᱟ ᱛᱮᱧ ᱞᱟᱹᱭ ᱞᱮᱠᱷᱟᱡ ᱛᱮᱫᱚ ᱦᱟᱸᱜ ᱢᱟᱱᱮ ᱡᱚᱡᱚ ᱡᱚᱡᱚ ᱟᱨ ᱦᱮᱬᱮᱢ ᱦᱮᱬᱮᱢ ᱚᱱᱠᱟ ᱵᱩᱡᱷᱟᱹᱜ-ᱟ᱾ ᱱᱟᱯᱟᱭ ᱜᱮ ᱵᱩᱡᱷᱟᱹᱣᱟ ᱮᱥᱮ ᱫᱚ᱾
ᱦᱮᱸ ᱦᱮᱸ ᱟᱫᱚᱢ ᱡᱟᱭᱜᱟ ᱨᱮᱫᱚ ᱢᱮᱱᱟᱜ ᱜᱮᱭᱟ ᱟᱫᱚᱢ ᱡᱟᱭᱜᱟ ᱵᱟᱝ ᱢᱟᱱᱮ ᱱᱚᱜ-ᱚᱭ ᱱᱤᱭᱟᱹ ᱫᱟᱨᱮ ᱟᱫ ᱪᱟᱵᱟᱜ ᱠᱟᱱᱟ ᱵᱟᱹᱭ ᱵᱟᱹᱭᱛᱮ ᱱᱮᱛᱟᱨ
ᱦᱳᱭ ᱟᱨ ᱱᱮᱛᱟᱨ ᱢᱟ ᱟᱹᱰᱤᱜᱟᱱ ᱫᱟᱨᱮ ᱜᱮ ᱢᱟᱱᱮ ᱵᱟᱝ ᱫᱟᱨᱮᱜ ᱠᱟᱱᱟ ᱱᱤᱛᱚᱜ ᱚᱸᱰᱮ ᱛᱟᱦᱮᱸᱫ ᱠᱟᱱᱟ ᱞᱟᱦᱟᱛᱮ ᱠᱤᱱᱛᱩ ᱚᱱᱟ ᱫᱟᱨᱮ ᱚᱸᱰᱮ ᱫᱚ ᱱᱮᱛᱟᱨ ᱫᱚ ᱵᱟᱝ ᱫᱟᱨᱮᱜ ᱠᱟᱱᱟ ᱜᱩᱡᱩᱜ ᱠᱟᱱᱟ᱾
ᱪᱮᱫ ᱞᱮᱠᱟ ᱚᱱᱟ ᱜᱚᱡ ᱦᱚᱸ ᱜᱚᱡᱚᱜ ᱠᱟᱱ ᱜᱮᱭᱟ ᱟᱨ ᱢᱮᱱ ᱫᱟᱲᱮᱭᱟᱜ ᱟᱢ ᱦᱚᱲ ᱱᱚᱣᱟ ᱫᱟᱨᱮ ᱨᱮᱱᱟᱜ ᱵᱷᱮᱞᱤᱭᱩ ᱵᱟᱠᱚ ᱮᱢ ᱮᱫᱟ ᱵᱚᱞᱮ ᱪᱮᱫ ᱟᱹᱛᱷᱟᱹᱣᱲᱤ ᱫᱟᱨᱮ ᱢᱮᱱᱛᱮ ᱱᱚᱣᱟ ᱠᱚ ᱜᱮᱫ ᱜᱤᱰᱤ ᱠᱟᱜ ᱠᱟᱱᱟ᱾ ᱥᱮ ᱟᱭᱢᱟ ᱨᱚᱠᱚᱢ ᱢᱮᱱ ᱛᱮᱠᱚ ᱜᱮᱫ ᱫᱟ ᱥᱮ ᱵᱟᱝ᱾
ᱦᱳᱭ ᱦᱳᱭ᱾
ᱟᱨᱦᱚᱸ ᱢᱤᱫ ᱞᱮᱠᱟ ᱛᱮᱫᱚᱢ ᱢᱮᱱ ᱫᱟᱲᱮᱭᱟᱜ-ᱟ ᱱᱚ-ᱚᱭ ᱵᱚᱞᱮ ᱫᱟᱨᱮ ᱱᱟᱹᱲᱤ ᱱᱚᱣᱟ ᱡᱟᱱᱟᱢ ᱞᱟᱹᱜᱤᱫ ᱱᱚᱣᱟ ᱪᱮᱬᱮᱸ ᱪᱤᱯᱨᱩᱫ ᱠᱚᱣᱟᱜ ᱦᱚᱸ ᱟᱭᱢᱟ ᱮᱱᱮᱢ ᱢᱮᱱᱟᱜ-ᱟ᱾ ᱡᱮᱞᱮᱠᱟ ᱱᱩᱠᱩ ᱠᱚ ᱡᱚᱢᱟ ᱟᱨ ᱡᱚᱢ ᱠᱟᱛᱮᱫ ᱮᱴᱟᱜ ᱡᱟᱭᱜᱟ ᱠᱚ ᱪᱟᱞᱟᱜ-ᱟ, ᱚᱱᱛᱮ ᱨᱮ
ᱱᱚᱣᱟ ᱢᱮᱱ ᱫᱟᱲᱮᱭᱟᱜ-ᱟ ᱤᱛᱟᱹ ᱠᱚ ᱯᱟᱥᱱᱟᱣᱟ ᱟᱫᱚ ᱡᱚᱠᱷᱚᱱ ᱪᱮᱬᱮᱸ ᱪᱤᱯᱨᱩᱫ ᱠᱚ ᱠᱚᱢᱚᱜ-ᱟ ᱛᱚᱵᱮ ᱱᱚᱣᱟ ᱫᱟᱨᱮ ᱱᱟᱹᱲᱤ ᱠᱚ ᱠᱚᱢ ᱤᱫᱤᱜ-ᱟ ᱟᱱᱛᱮ ᱩᱱᱠᱩ ᱜᱮᱠᱚ ᱤᱫᱤ ᱵᱟᱲᱟᱭᱮᱫ ᱛᱟᱦᱮᱱᱟ ᱦᱟᱱᱛᱮ ᱱᱟᱛᱮ ᱱᱚᱣᱟ ᱡᱚ ᱫᱟᱱᱟ ᱟᱫᱚ ᱟᱞᱮ ᱟᱯᱮ ᱥᱮᱫ ᱢᱟᱱᱮ ᱱᱚᱣᱟ ᱪᱮᱬᱮᱸ ᱪᱩᱯ ᱨᱩᱯᱲᱩᱜ ᱞᱮᱠᱟᱛᱮ ᱪᱤᱞᱤ ᱠᱚ ᱟᱨᱦᱚᱸ ᱢᱮᱱᱟᱜ ᱠᱚᱣᱟ ᱥᱮ ᱵᱟᱹᱱᱩᱜ ᱠᱚᱣᱟ ᱦᱟᱸᱜ ᱚᱱᱛᱮ ᱫᱚ?
ᱪᱮᱬᱮᱸ ᱪᱩᱯᱨᱩᱫ ᱞᱮᱠᱟ ᱛᱮᱫᱚ ᱩᱱᱠᱩ ᱡᱟᱦᱟᱸᱭ ᱪᱮᱬᱮᱸ ᱠᱚ ᱵᱚᱱᱟ ᱛᱟᱯᱚᱨᱮ ᱟᱨᱚ ᱟᱭᱢᱟ ᱞᱮᱠᱟᱱ ᱠᱚᱜᱮ ᱢᱮᱱᱟᱜ ᱟᱠᱟᱫ ᱠᱚᱣᱟ, ᱟᱫᱚ ᱟᱞᱮ ᱥᱮᱫ ᱢᱟ ᱩᱱᱟᱹᱜ ᱵᱤᱨ ᱠᱚ ᱵᱟᱹᱱᱩᱜ-ᱟ ᱛᱟᱦᱚᱞᱮ ᱟᱫᱚ ᱚᱱᱟᱛᱮ ᱪᱮᱬᱮᱸ ᱪᱩᱯᱲᱩᱫ ᱠᱚᱦᱚᱸ ᱧᱮᱞ ᱫᱚᱠᱚ ᱧᱮᱞ ᱧᱟᱢᱚᱜ ᱠᱟᱱᱟ ᱞᱟᱦᱟᱛᱮ ᱞᱮᱠᱟ ᱫᱚ ᱵᱟᱠᱚ ᱧᱮᱞ ᱧᱟᱢᱚᱜ ᱠᱟᱱᱟ ᱟᱨᱠᱤ᱾
ᱦᱩᱸ ᱦᱩᱸ ᱚᱱᱮ ᱚᱱᱟᱜᱮ ᱤᱧᱦᱩᱧ ᱱᱮᱛᱟᱨ ᱨᱤᱧ ᱫᱷᱮᱭᱟᱱᱟᱜ ᱠᱟᱱᱟ ᱡᱮ ᱞᱟᱦᱟᱛᱮ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱩᱱ ᱡᱚᱠᱷᱚᱡ ᱫᱚ ᱢᱟᱱᱮ ᱱᱚᱣᱟ ᱵᱟᱹᱫᱽ ᱵᱟᱹᱭ ᱵᱟᱹᱭᱦᱟᱹᱲ ᱠᱚᱨᱮ ᱦᱚᱸ ᱟᱹᱰᱤ ᱡᱟᱹᱥᱛᱤ ᱱᱚᱣᱟ ᱯᱩᱛᱷᱤ ᱛᱟᱢ ᱠᱚ ᱧᱮᱞᱚᱜᱚᱜ ᱠᱟᱱ ᱛᱟᱦᱮᱱᱟ ᱟᱨ ᱟᱭᱢᱟ ᱞᱮᱠᱟᱱ ᱪᱮᱬᱮᱸ ᱥᱮ ᱠᱤᱥᱱᱤ᱾ ᱟᱠᱚ ᱟᱹᱰᱤ ᱡᱟᱹᱥᱛᱤ ᱠᱚ ᱦᱤᱡᱩᱜ ᱠᱟᱱ ᱛᱟᱦᱮᱱᱟ ᱱᱚᱣᱟ ᱤᱭᱟᱹ ᱠᱚᱨᱮ ᱱᱮᱛᱟᱨᱤᱧ ᱧᱮᱞ ᱫᱟ ᱢᱟᱱᱮ ᱟᱹᱰᱤ ᱠᱚᱢ ᱪᱟᱵᱟᱟᱣ ᱠᱟᱱᱟ ᱠᱚ ᱾ ᱠᱚᱸᱜ ᱦᱚᱸ ᱢᱟᱱᱮ ᱢᱤᱫᱵᱟᱨ ᱱᱚᱣᱟ ᱠᱷᱮᱛ ᱠᱚᱨᱮ ᱠᱚ ᱛᱟᱦᱮᱱᱟ᱾ ᱟᱨ ᱟᱠᱷᱟᱡ ᱞᱟᱦᱟᱛᱤᱧ ᱫᱤᱥᱟᱹᱭᱟ ᱵᱚᱞᱮ ᱢᱤᱫᱴᱮᱱ ᱠᱷᱮᱛ ᱨᱮ ᱟᱭᱢᱟ ᱰᱷᱮᱨ ᱠᱚᱸᱜ ᱠᱚ ᱫᱩᱲᱩᱵ ᱠᱚᱜ-ᱟ ᱠᱚ ᱦᱟᱹᱠᱩ ᱠᱚᱠᱚ ᱵᱟᱪᱷᱟᱣ ᱵᱟᱲᱟ ᱠᱚᱣᱟ ᱥᱮ ᱟᱭᱢᱟ ᱨᱚᱠᱚᱢ᱾
ᱦᱳᱭ ᱦᱳᱭ ᱟᱨ ᱟᱨ ᱱᱮᱛᱟᱨ ᱢᱟ ᱩᱱᱟᱹᱜ ᱦᱟᱹᱠᱩ ᱠᱚᱦᱚᱸ ᱠᱚᱢ ᱟᱠᱟᱱᱟ ᱾
ᱪᱮᱠᱟ ᱞᱮᱠᱟ ᱢᱟᱱᱮ ᱚᱱᱮ ᱚᱱᱠᱟ ᱠᱟᱱ ᱜᱮᱭᱟ ᱱᱚᱣᱟ ᱫᱚ ᱢᱟᱱᱮ ᱢᱤᱫᱴᱮᱱ ᱪᱮᱱ ᱞᱮᱠᱟ ᱵᱮᱱᱟᱣ ᱪᱟᱞᱟᱣ ᱟᱠᱟᱱᱟ ᱾ ᱵᱚᱞᱮ ᱢᱤᱫᱴᱮᱱ ᱡᱤᱱᱤᱥ ᱡᱩᱫᱤ ᱟᱫᱚᱜᱼᱟ ᱛᱚᱵᱮ ᱫᱚᱥᱟᱨ ᱡᱤᱱᱤᱥ ᱦᱚᱸ ᱟᱫᱚᱜᱼᱟ ᱥᱮ ᱵᱟᱝ ᱾
ᱦᱩᱸ ᱦᱩᱸ ᱾
ᱟᱫᱚ ᱚᱱᱮ ᱚᱱᱠᱟ ᱠᱟᱱ ᱜᱮᱭᱟ ᱢᱟᱱᱮ ᱪᱮᱬᱮ ᱪᱤᱯᱨᱩᱫ ᱠᱩᱡ ᱢᱟᱱᱮ ᱦᱟᱹᱠᱩ ᱠᱚ ᱠᱚᱢᱚᱜ ᱠᱟᱱ ᱠᱷᱟᱡ ᱛᱚᱵᱮ ᱦᱟᱹᱠᱩᱡ ᱢᱟᱱᱮ ᱚᱸ ᱦᱟᱹᱠᱩ ᱠᱚ ᱠᱚᱢᱚᱜ ᱠᱟᱱ ᱠᱷᱟᱡ ᱱᱚᱣᱟ ᱪᱮᱬᱮ ᱦᱚᱸᱠᱚ ᱠᱚᱢᱚᱜ ᱠᱟᱱᱟ ᱮᱱᱛᱮᱫ ᱩᱱᱠᱩ ᱪᱤᱞᱤᱠ ᱪᱮᱜ ᱠᱚ ᱡᱚᱢᱟ ᱾ ᱦᱟᱹᱠᱩ ᱡᱚᱢ ᱵᱟᱞᱟ ᱪᱮᱬᱮ ᱠᱚ ᱟᱨ ᱩᱱᱠᱩ ᱦᱟᱹᱠᱩ ᱡᱚᱢ ᱵᱟᱞᱟ ᱱᱩᱠᱩ ᱪᱮᱬᱮ ᱦᱚᱸᱠᱚ ᱟᱫᱚᱜ ᱠᱟᱱ ᱠᱷᱟᱱ ᱢᱟ ᱫᱟᱨᱮ ᱦᱚᱸ ᱟᱫᱚᱜ ᱠᱟᱱᱟ ᱟᱭᱢᱟ ᱞᱮᱠᱟᱱ ᱤᱭᱟᱹ ᱢᱮᱱᱟᱜ ᱾
ᱦᱳᱭ ᱟᱫᱚ ᱪᱮᱬᱮ ᱜᱮ ᱡᱩᱫᱤ ᱵᱟᱠᱚ ᱛᱟᱦᱮᱱᱟ ᱩᱱ ᱠᱩ ᱜᱮᱛᱚ ᱠᱚ ᱤᱫᱤᱭᱟ ᱦᱟᱱᱛᱮ ᱱᱟᱛᱮ ᱚᱱᱟ ᱡᱟᱝ ᱛᱩᱱᱩᱜ ᱚᱱᱟᱛᱮ ᱚᱱᱟ ᱛᱮᱜᱮ ᱫᱟᱨᱮᱜᱼᱟ ᱯᱚᱨᱮᱛᱮ
ᱩᱸᱻᱦᱩᱸ ᱚᱱᱮ ᱚᱱᱟ ᱠᱟᱱ ᱜᱮᱭᱟ ᱾
ᱟᱨ ᱡᱚᱠᱷᱚᱱ ᱱᱚᱜᱼᱚᱭ ᱫᱟᱨᱮ ᱱᱟᱹᱲᱤ ᱠᱚᱦᱚᱸ ᱠᱚ ᱢᱟᱜ ᱤᱫᱤᱭ ᱮᱫᱟ ᱚᱱᱮ ᱚᱱᱟ ᱛᱮᱦᱚᱸ ᱪᱮᱬᱮ ᱪᱤᱯᱨᱩᱫ ᱞᱟᱹᱜᱤᱫ ᱢᱟᱱᱮ ᱡᱟᱭᱜᱟ ᱵᱟᱝ ᱛᱟᱦᱮᱱ ᱠᱟᱱᱟ ᱚᱠᱟ ᱨᱮᱠᱚ ᱛᱩᱠᱟᱹᱭᱟ ᱚᱱᱮ ᱚᱱᱟ ᱛᱮᱦᱚᱸ ᱠᱚ ᱠᱚᱢ ᱤᱫᱤᱜ ᱠᱟᱱᱟ ᱥᱮ ᱵᱟᱝ ᱾
ᱦᱩᱸ ᱦᱩᱸ ᱾
ᱟᱨᱦᱚᱸ ᱢᱮᱱ ᱫᱟᱲᱮᱜ ᱟᱨᱦᱚᱸ ᱵᱤᱥ ᱠᱚᱠᱚ ᱞᱟᱜᱟᱣ ᱮᱫᱟ ᱚᱱᱟ ᱫᱟᱨᱮ ᱱᱟᱹᱲᱤ ᱠᱚᱨᱮ ᱥᱮ ᱠᱷᱟᱫᱽ ᱮᱢᱟᱱ ᱠᱚ ᱾ ᱚᱱᱟ ᱦᱚᱸᱠᱚ ᱡᱚᱢᱮᱜ ᱛᱮ ᱚᱱᱟ ᱚᱱᱟ ᱠᱟᱨᱚᱱ ᱛᱮᱦᱚᱸ ᱠᱚ ᱜᱚᱡᱚᱜ ᱠᱟᱱᱟ ᱪᱮᱬᱮ ᱪᱤᱯᱨᱩᱫ ᱠᱚ ᱟᱨ ᱦᱚᱸ ᱠᱚ ᱟᱫᱚᱜ ᱠᱟᱱᱟ᱾ ᱟᱨ ᱦᱚᱸ ᱫᱚᱥᱟᱨ ᱞᱮᱠᱟ ᱛᱮᱢ ᱢᱮᱱ ᱫᱟᱲᱮᱜ-ᱟ ᱱᱚᱜ-ᱚᱭ ᱫᱟᱨᱮ ᱱᱟᱹᱲᱤ ᱠᱚ᱾ ᱚᱱᱟ ᱠᱚ ᱢᱟᱜ ᱤᱫᱤᱭᱮᱜ ᱛᱮ ᱚᱱᱮ ᱚᱱᱟ ᱛᱮ ᱱᱚᱜ-ᱚᱭ ᱟᱵᱩ ᱵᱩᱱ ᱧᱮᱞᱮᱜ ᱠᱟᱱ ᱜᱮᱭᱟ ᱡᱮ ᱟᱹᱰᱤ ᱡᱟᱹᱥᱛᱤ ᱟᱪᱠᱟ ᱟᱪᱠᱟ ᱢᱟᱱᱮ ᱥᱤᱛᱩᱝ ᱫᱟᱭ ᱟᱨᱦᱚᱸ ᱟᱪᱠᱟ ᱟᱪᱠᱟᱭ ᱫᱟᱜ ᱮᱫᱟ᱾ ᱢᱟᱱᱮ ᱚᱠᱟ ᱥᱤᱥᱴᱮᱢᱮᱴᱤᱠ ᱢᱤᱫᱴᱮᱱ ᱛᱟᱦᱮᱸ ᱠᱟᱱᱟ ᱫᱟᱜ ᱨᱮᱱᱟᱜ ᱥᱤᱡᱟᱹᱱ ᱥᱤᱡᱟᱹᱱᱮ ᱫᱟᱜᱟ ᱥᱤᱡᱟᱹᱱ ᱨᱮᱜᱮ ᱢᱟᱱᱮ ᱱᱚᱝᱠᱟ ᱥᱤᱛᱩᱝᱟ᱾ ᱱᱚᱜ-ᱚ ᱱᱤᱭᱟᱹ ᱢᱟᱱᱮ ᱟᱹᱰᱤ ᱡᱟᱹᱥᱛᱤ ᱡᱟᱨᱟᱜ ᱡᱟᱨᱟᱜ ᱱᱮᱛᱟᱨ ᱫᱤᱱ ᱦᱚᱸ ᱥᱤᱛᱩᱝ ᱠᱟᱱ ᱛᱟᱦᱮᱱᱟ ᱟᱞᱮ ᱥᱮᱜ ᱢᱮᱱ ᱫᱟᱲᱮᱭᱟᱜ-ᱟ᱾ ᱢᱤᱫ ᱦᱟᱯᱛᱟ ᱞᱟᱦᱟ ᱱᱚᱠᱟ ᱵᱩᱡᱷᱟᱹᱜ ᱠᱟᱱ ᱛᱟᱦᱮᱸᱜ ᱵᱚᱞᱮ ᱪᱟᱹᱛ ᱵᱟᱹᱭᱥᱟᱹᱠ ᱞᱮᱠᱟ ᱦᱟᱸᱜ᱾ ᱱᱚᱜ-ᱚ ᱱᱤᱭᱟᱹ ᱠᱟᱨᱚᱱ ᱞᱮᱠᱟ ᱛᱮᱢ ᱢᱮᱱ ᱫᱟᱲᱮᱭᱟᱜ-ᱟ ᱫᱟᱨᱮ ᱠᱩ ᱠᱩ ᱢᱟᱜ ᱮᱫᱟ ᱱᱚᱜ-ᱚ ᱱᱤᱭᱟᱹ ᱦᱚᱸ ᱢᱤᱫᱴᱮᱱ ᱠᱟᱨᱚᱱ ᱠᱟᱱᱟ ᱥᱮ ᱵᱟᱝ᱾
ᱦᱩᱸ᱾ ᱫᱟᱨᱮ ᱠᱚ ᱱᱮᱛᱟᱨ ᱢᱟ ᱫᱟᱨᱮ ᱫᱟᱨᱮ ᱨᱮ ᱫᱚ ᱠᱚ ᱢᱟᱜ ᱪᱟᱵᱟᱭᱮᱜ-ᱟ ᱟᱫᱚ ᱪᱤᱞᱤ ᱛᱮ ᱫᱟᱜ ᱡᱟᱹᱲᱤ ᱠᱚᱫᱚ ᱦᱩᱭᱩᱜ-ᱟ᱾
ᱮᱠᱟᱞ ᱚᱱᱮ ᱚᱱᱟ ᱠᱟᱱ ᱜᱮᱭᱟ ᱦᱟᱸᱜ᱾ ᱟᱹᱣ ᱫᱟᱨᱮ ᱱᱟᱹᱲᱤ ᱢᱟᱜ ᱨᱮᱱᱟᱜ ᱫᱚ ᱵᱚᱞᱮ ᱟᱵᱚ ᱫᱚ ᱮᱱ ᱦᱚᱸ ᱦᱚᱲ ᱦᱚᱯᱚᱱ ᱫᱚ ᱟᱹᱰᱤ ᱡᱟᱹᱥᱛᱤ‌ ᱫᱚ ᱵᱟᱵᱚᱱ ᱢᱟᱜ ᱮᱫᱟ᱾ ᱟᱫᱚ ᱡᱟᱹᱥᱛᱤ ᱠᱟᱭ ᱛᱮᱢ ᱢᱮᱱ ᱫᱟᱲᱮᱜ-ᱟ ᱚᱠᱟ ᱥᱚᱦᱚᱨ ᱵᱟᱡᱟᱨ ᱠᱚ ᱱᱟᱣᱟ ᱱᱟᱣᱟ ᱠᱚ ᱵᱮᱱᱟᱣ ᱫᱟ᱾ ᱟᱭᱢᱟ ᱞᱮᱠᱟᱱ ᱯᱷᱮᱠᱴᱨᱤ ᱠᱩ ᱠᱩ ᱵᱮᱱᱟᱣ ᱫᱟ ᱥᱮ ᱢᱮᱱ ᱫᱟᱲᱮᱜ-ᱟ ᱠᱷᱟᱫᱟᱱ ᱦᱚᱸ ᱠᱚ ᱵᱮᱱᱟᱣ ᱫᱟ᱾ ᱫᱷᱤᱨᱤ ᱠᱷᱟᱫᱟᱱ ᱠᱩᱭᱞᱟ ᱠᱷᱟᱫᱟᱱ᱾ ᱡᱮ ᱢᱟᱱᱮ ᱦᱟᱱᱟ ᱱᱟᱣᱟ ᱟᱨ ᱦᱚᱸ ᱵᱤᱨ ᱠᱚᱦᱚᱸ ᱧᱮᱞᱚᱜᱚᱜ ᱠᱟᱱᱟ᱾ ᱪᱷᱟᱹᱛᱛᱤᱥᱜᱚᱲ ᱠᱚᱨᱮᱱᱟᱜ ᱥᱮᱢ ᱩᱱ ᱚᱱᱟ ᱡᱟᱭᱜᱟ ᱠᱚᱨᱮ ᱱᱟᱜ ᱦᱟᱸᱥᱴᱮ ᱵᱤᱨ ᱚᱱᱠᱟᱧ ᱟᱸᱡᱚᱢ ᱞᱮᱫᱟ ᱵᱚᱞᱮ ᱚᱱᱟ ᱠᱚ ᱢᱟᱜ ᱪᱟᱵᱟ ᱠᱮᱫᱟ ᱥᱮᱠᱚ ᱩᱡᱟᱹᱲ ᱪᱟᱵᱟ ᱠᱮᱫᱟ ᱛᱚ ᱱᱚᱜ-ᱚ ᱱᱚᱜ ᱠᱟ ᱡᱩᱫᱤ ᱦᱟᱱᱛᱮ ᱱᱟᱛᱮ ᱢᱟᱜᱚᱜ-ᱟ ᱥᱮ ᱱᱚᱣᱟ ᱵᱤᱨ ᱵᱩᱨᱩ ᱠᱚᱠᱚ ᱩᱡᱟᱹᱲ ᱪᱟᱵᱟᱭᱟ ᱛᱚᱵᱮ ᱱᱚᱝᱠᱟ ᱧᱮᱞᱚᱜᱚᱜ ᱜᱮᱭᱟ᱾ ᱟᱫᱚ ᱱᱚᱣᱟ ᱫᱚ ᱢᱟᱱᱮ ᱮᱠᱞᱟ ᱛᱮᱫᱚ ᱵᱟᱝ ᱦᱩᱭᱩᱜ-ᱟ᱾ ᱵᱟᱢ ᱢᱮᱱ ᱫᱟᱲᱮᱭᱟᱜ-ᱟ ᱵᱚᱞᱮ ᱟᱹᱵᱩ ᱥᱮᱜ ᱱᱚᱝᱠᱟ ᱫᱟᱨᱮ ᱨᱮ ᱠᱚᱵᱚᱱ ᱨᱚᱦᱚᱭ ᱠᱟᱫᱟ ᱢᱚᱡᱽ ᱜᱮ ᱫᱟᱨᱮ ᱱᱟᱹᱲᱤ ᱢᱤᱱᱟᱜ-ᱟ᱾ ᱛᱚᱵᱮᱭ ᱫᱟᱜᱟ ᱦᱟᱸᱜ ᱢᱚᱡᱽ ᱜᱮ᱾ ᱚᱱᱠᱟ ᱫᱚ ᱵᱟᱝ ᱦᱩᱭᱩᱜ ᱠᱟᱱᱟ ᱱᱩᱝᱠᱟ ᱫᱚ ᱢᱟᱱᱮ ᱯᱩᱨᱟᱹᱣ ᱫᱷᱟᱹᱨᱛᱤ ᱨᱮᱱᱟᱜ ᱦᱤᱥᱟᱹᱯ ᱠᱟᱛᱮᱜ ᱫᱟᱜᱟᱭ᱾ ᱡᱩᱫᱤ ᱢᱤᱫ ᱱᱟᱠᱷᱟ ᱠᱚ ᱫᱟᱜ ᱞᱮᱠᱷᱟᱡ ᱫᱷᱟᱹᱨᱛᱤ ᱨᱮᱱᱟᱜ ᱢᱤᱫ ᱠᱚᱱᱟ ᱨᱮ ᱢᱟᱱᱮ ᱚᱱᱠᱟ ᱢᱟᱜ ᱪᱟᱵᱟ ᱞᱮᱠᱷᱟᱡ ᱠᱚ ᱫᱟᱨᱮ ᱱᱟᱹᱲᱤ, ᱛᱚᱵᱮ ᱟᱵᱚ ᱦᱚᱸ ᱚᱱᱟ ᱨᱮᱱᱟᱜ ᱯᱨᱚᱵᱷᱟᱵᱽ ᱯᱟᱲᱟᱣ ᱵᱚᱱ ᱜᱮᱭᱟ᱾ ᱥᱮ ᱵᱟᱝ᱾
ᱦᱮᱸ ᱦᱮᱸ᱾
ᱟᱫᱚ ᱚᱱᱟ ᱞᱮᱠᱟ ᱛᱮᱫᱚ ᱢᱟᱱᱮ ᱡᱚᱛᱚ ᱦᱚᱲ ᱜᱮ ᱛᱤᱸᱜᱩᱜ ᱦᱩᱭᱩᱜ ᱛᱟᱵᱚᱱᱟ ᱟᱨ ᱱᱚᱣᱟ ᱵᱟᱵᱚᱛ ᱛᱮ ᱡᱟᱦᱟᱸ ᱱᱟᱜ ᱨᱚᱲ ᱦᱩᱭᱩᱜ ᱛᱟᱵᱚᱱᱟ ᱥᱮ
ᱦᱳᱭ ᱟᱵᱚ ᱵᱟᱵᱚᱱ ᱟᱵᱚ ᱵᱟᱵᱚᱱ ᱛᱮᱸᱜᱩ ᱞᱮᱱᱠᱷᱟᱱ ᱟᱵᱚ ᱟᱵᱚᱣᱟᱜ ᱢᱟ ᱟᱵᱚ ᱢᱟ ᱮ ᱥᱟᱱᱟᱢᱟᱜ ᱜᱮ ᱟᱨᱠᱤ ᱵᱤᱨ ᱨᱮᱜᱮ᱾ ᱦᱮᱸ ᱥᱟᱱᱟᱢ ᱟᱵᱚ ᱢᱟ ᱩᱸ ᱢᱟᱱᱮ ᱡᱚᱛᱚ ᱜᱮ ᱵᱤᱨ ᱨᱮᱜᱮ ᱟᱨᱠᱤ ᱞᱟᱹᱭ ᱜᱟᱱᱚᱜ-ᱟ ᱚᱱᱠᱟ ᱜᱮ᱾ ᱟᱵᱚ ᱫᱚ ᱱᱚᱝᱠᱟ ᱵᱟ ᱟᱯ ᱵᱟᱝ ᱵᱟ ᱵᱟᱦᱟ ᱥᱚᱨᱦᱟᱭ ᱠᱚ ᱡᱮᱢᱚᱱ ᱵᱟᱦᱟ ᱮᱸ ᱡᱮᱢᱚᱱ ᱱᱚᱸᱰᱮ ᱟᱵᱚ ᱫᱚ ᱵᱤᱨ ᱞᱮᱠᱟ ᱜᱮ ᱞᱟᱹᱭ ᱜᱟᱱᱚᱜ-ᱟ ᱡᱮ ᱚᱸᱰᱮ ᱜᱮᱵᱚᱱ ᱯᱩᱡᱟᱹᱭᱟ ᱵᱤᱨ ᱨᱮ᱾
ᱮᱠᱟᱞ ᱮᱠᱟᱞ ᱚᱱᱮ ᱚᱱᱟ ᱠᱟᱱ ᱜᱮᱭᱟ ᱦᱟᱸᱜ ᱟᱨ ᱱᱚᱜ-ᱚᱭ ᱮᱛᱮᱜ ᱢᱟᱱᱮ ᱥᱟᱨᱡᱚᱢ ᱠᱚ ᱵᱚᱱ ᱯᱩᱡᱟᱹᱣᱟᱜ ᱠᱟᱱᱟ ᱥᱮ ᱱᱚᱣᱟ ᱥᱟᱹᱨᱤ ᱥᱟᱨᱡᱚᱢ ᱠᱚ ᱯᱩᱡᱟᱹᱣᱟᱜ ᱠᱟᱱᱟ᱾ ᱛᱚᱵᱮ ᱱᱚᱣᱟ ᱨᱮᱱᱟᱜ ᱵᱷᱮᱫᱽ ᱞᱮᱠ ᱠᱟ‌ ᱛ ᱫᱚᱢ ᱢᱮᱱ ᱫᱟᱲᱮᱭᱟᱜ-ᱟ ᱵᱚᱞᱮ ᱱᱚᱜ-ᱚᱭ ᱫᱟᱨᱮ ᱱᱟᱹᱲᱤ ᱠᱚᱦᱚᱸ ᱵᱚᱱ ᱵᱟᱧᱪᱟᱣᱮᱜ ᱠᱟᱱ ᱜᱮᱭᱟ᱾ ᱡᱮᱢᱚᱱ ᱢᱟᱱᱮ ᱯᱩᱡᱟᱹ ᱯᱟᱴ ᱞᱮᱠᱟ ᱛᱮ ᱥᱮ ᱱᱚᱶᱟ ᱵᱚᱸᱜᱟ ᱵᱩᱨᱩ ᱞᱮᱠᱟ ᱛᱮ᱾ ᱟᱭᱢᱟ ᱫᱟᱨᱤ ᱱᱚᱣᱟ ᱵᱟᱧᱪᱟᱜ ᱠᱟᱱᱟ ᱥᱮ ᱵᱟᱝ?
ᱦᱩᱸ ᱦᱩᱸ ᱦᱩᱸ᱾
ᱦᱮᱸ ᱚᱱᱟ ᱧᱮᱞᱚᱜ ᱠᱟᱱᱟ? ᱟᱫᱚ ᱟᱨ ᱦᱚᱸ ᱮᱱᱦᱚᱸ ᱢᱟᱱᱮ ᱥᱟᱨᱠᱟᱨ ᱦᱚᱛᱮᱛᱮ ᱟᱫᱚᱢ ᱡᱟᱭᱜᱟ ᱨᱮᱫᱚ ᱱᱚᱣᱟ ᱵᱽᱨᱤᱠᱪᱷᱟ ᱨᱚᱯᱚᱱ ᱥᱮᱢ ᱢᱮᱱ ᱫᱟᱲᱮᱜ-ᱟ ᱫᱟᱨᱤ ᱨᱚᱦᱚᱭᱸ ᱠᱟᱨᱡᱚᱠᱨᱚᱢ ᱠᱚ ᱠᱚᱨᱟᱣ ᱵᱟᱲᱟᱭᱮᱜ ᱠᱟᱱ ᱜᱮᱭᱟ, ᱟᱫᱚ ᱟᱞᱮ ᱥᱮᱜ ᱫᱚ ᱢᱟᱱᱮ ᱚᱱᱤ ᱧᱩᱛᱩᱢ ᱛᱮᱫ ᱠᱚ ᱨᱚᱦᱚᱭ ᱵᱟᱲᱟᱣ ᱟᱠᱟᱫᱟ ᱥᱮ ᱟᱫᱚᱢ ᱡᱟᱭᱜᱟ ᱨᱮᱫᱚ ᱢᱟᱱᱮ ᱠᱚ ᱠᱷᱟᱹᱞᱤ ᱠᱚ ᱞᱟ ᱵᱟᱲᱟᱣ ᱟᱠᱟᱫᱟ᱾ ᱟᱨ ᱵᱟᱠ ᱠᱩ ᱨᱚᱦᱚᱭ ᱟᱠᱟᱫᱟ ᱟᱨ ᱟᱫᱚᱢ ᱡᱟᱭᱜᱟ ᱨᱮᱫᱚ ᱠᱚ ᱞᱟ ᱠᱟᱛᱮᱜ ᱠᱚ ᱨᱚᱦᱚᱭ ᱠᱟᱜ ᱜᱮᱭᱟ ᱟᱫᱚ ᱚᱱᱟ ᱡᱚᱛᱚᱱ ᱵᱟᱠᱚ ᱡᱚᱛᱚᱱ ᱠᱟᱫᱟ᱾ ᱠᱷᱟᱹᱞᱤ ᱮᱦᱚᱵ ᱨᱮ ᱯᱟᱥᱮ ᱠᱚ ᱨᱚᱦᱚᱭ ᱵᱟᱲᱟ ᱞᱮᱫᱟ ᱠᱷᱟᱹᱞᱤ ᱠᱚ ᱯᱷᱳᱴᱳ ᱵᱟᱲᱟ ᱠᱮᱫᱟ, ᱛᱟᱭᱚᱢ ᱛᱮᱠᱚ ᱪᱟᱵᱟ ᱠᱮᱫᱟ ᱢᱟᱱᱮ ᱫᱷᱮᱭᱟᱱ ᱵᱟᱹᱱᱩᱜ-ᱟ ᱟᱹᱛᱷᱟᱣᱲᱤ ᱜᱮ ᱚᱱᱟ ᱫᱚ ᱪᱟᱵᱟᱭᱱᱟ ᱮᱥᱮ ᱜᱮ᱾ ᱴᱟ ᱟᱯᱮ ᱥᱮᱫ ᱱᱚᱝᱠᱟ ᱫᱟᱨᱮ ᱨᱚᱦᱚᱭ ᱠᱟᱨᱡᱚᱠᱨᱚᱢ ᱠᱚ ᱦᱩᱭ ᱵᱟᱲᱟᱣ ᱠᱟᱱᱟ ᱥᱮ ᱡᱟᱦᱟᱱᱟᱜ ᱚᱱᱠᱟ ᱥᱚᱨᱠᱟᱨ ᱦᱚᱛᱮᱛᱮ?
ᱟ ᱟᱞᱮ ᱥᱮᱫ ᱫᱚ ᱥᱚᱨᱠᱟᱨ ᱨᱟ ᱵᱟᱝ ᱵᱟᱝ ᱟᱞᱮ ᱥᱮᱫ ᱫᱚ ᱵᱟᱝ ᱦᱩᱭ ᱟᱠᱟᱱ ᱜᱮᱭᱟ ᱚᱱᱠᱟ ᱫᱟᱨᱮ ᱨᱚᱦᱚᱭ ᱠᱚ ᱵᱟᱝ ᱟᱞᱮ ᱥᱮᱫ ᱛᱚ ᱡᱮᱢᱚᱱ ᱮᱴᱟᱜ ᱥᱮᱫ ᱫᱚ ᱧᱮᱞ ᱦᱩᱭ ᱠᱟᱱ ᱜᱮᱭᱟ ᱟᱨ ᱡᱮᱢᱚᱱ ᱚᱱᱠᱟ ᱨᱟᱥ ᱠᱟ ᱟᱨ ᱨᱟᱥᱛᱟ ᱫᱷᱟᱨᱮ ᱫᱷᱟᱨᱮᱛᱮ ᱚᱱᱠᱟ ᱫᱟᱨᱮ ᱠᱚᱠᱚ ᱨᱚᱦᱚᱭ ᱠᱟᱜ ᱜᱮᱭᱟ, ᱟᱹᱰᱤ ᱜᱟᱱ ᱜᱮ ᱧᱮᱞ ᱦᱩᱭ ᱠᱟᱱ ᱜᱮᱭᱟ ᱟᱹᱰᱤ ᱡᱟᱭᱜᱟ ᱨᱮ᱾ ᱟᱨ ᱢᱮᱱᱠᱷᱟᱱ ᱟᱞᱮ ᱥᱮᱫ ᱫᱚ ᱚᱱᱠᱟ ᱫᱚ ᱵᱟᱝ ᱚᱱᱟ ᱵᱟᱝ ᱠᱚ ᱨᱚᱦᱚᱭ ᱠᱟᱫᱟ᱾ ᱡᱮ ᱥᱚᱨᱠᱟᱨ ᱯᱟᱦᱴᱟ ᱥᱮᱫ ᱠᱷᱚᱱᱟᱜ ᱚᱱᱠᱟ ᱫᱟᱨᱮ ᱠᱚ ᱨᱚᱦᱚᱭᱟ ᱠᱚ ᱨᱟᱥᱛᱟ ᱫᱷᱟᱨᱮ ᱫᱷᱟᱨᱮᱛᱮ᱾ ᱟᱨ ᱚᱱᱟ ᱠᱚ ᱦᱟᱨᱟᱜ-ᱟ᱾ ᱟᱨᱚ ᱚᱱᱠᱟ ᱫᱚ ᱵᱟᱝ ᱦᱩᱭ ᱵᱟᱲᱟ ᱟᱠᱟᱱ ᱜᱮᱭᱟ᱾
ᱪᱷᱟᱸ ᱪᱷᱟᱸ᱾ ᱢᱟᱱᱮ ᱱᱚᱣᱟ ᱫᱚ᱾ ᱡᱟᱭᱜᱟ ᱡᱩᱫᱤ ᱛᱟᱦᱮᱱ ᱠᱷᱟᱡ ᱡᱮᱭᱥᱮ ᱠᱤ ᱟᱞᱮ ᱥᱮᱫ ᱫᱚ ᱢᱟᱱᱮ ᱥᱟᱨᱠᱟᱨᱤ ᱡᱟᱭᱜᱟ ᱠᱚ ᱟᱭᱢᱟ ᱜᱤ ᱢᱮᱱᱟᱜ-ᱟ᱾ ᱴᱟᱺᱰᱤ ᱠᱩ ᱵᱤᱞᱟ. ᱱ ᱵᱤᱞᱟ. ᱱ ᱱᱚᱝᱠᱟ ᱢᱮᱱᱟᱜ-ᱟ᱾ ᱟᱫᱚ ᱚᱱᱠᱟᱱ ᱡᱟᱭᱜᱟ ᱨᱮᱠᱩ ᱨᱚᱦᱚᱭ ᱵᱟᱲᱟᱭ ᱫᱟ ᱦᱟᱸᱜ᱾ ᱮᱱᱛᱮᱜ ᱢᱚᱡᱽ ᱜᱤ ᱡᱮᱢᱚᱱ ᱟᱛᱷᱟ. ᱣᱲᱤ ᱜᱮ ᱱᱚᱝᱠᱟ ᱡᱟᱭᱜᱟ ᱵᱟᱝ ᱥᱮ ᱤᱭᱟᱹ ᱡᱟᱦᱟᱱᱟᱜ ᱚᱱᱟᱨᱮ ᱡᱩᱫᱤ ᱠᱚ ᱨᱚᱦᱚᱭ ᱠᱟᱜ-ᱟ ᱩᱞ ᱫᱟᱨᱮ ᱥᱮ ᱡᱟᱦᱟᱱᱟᱜ ᱜᱤ ᱛᱚᱯᱮᱼᱼᱼ ᱡᱚᱢ ᱵᱟᱲᱟ ᱨᱮᱦᱚᱸ ᱟᱯᱱᱟᱨ ᱠᱩ ᱞᱤᱜᱤᱫ ᱱᱟᱯᱟᱭ ᱜᱮ ᱵᱩᱡᱷᱟᱹᱜ-ᱟ ᱥᱮ ᱡᱟᱦᱟᱱᱟᱜ ᱚᱱᱠᱟᱼᱼᱼ ᱵᱤᱡᱽᱱᱮᱥ ᱞᱮᱠᱟ ᱛᱮᱦᱚᱸ ᱵᱚᱱ ᱠᱚᱨᱟᱣ ᱫᱟᱲᱮᱭᱟᱜ-ᱟ ᱫᱚᱥᱟᱨ ᱢᱟ ᱦᱩᱭᱩᱜ ᱠᱟᱱ ᱱᱚᱜ-ᱚᱭᱼᱼᱼ ᱫᱟᱜ ᱠᱚ ᱵᱟᱝ ᱫᱟᱜ ᱮ ᱚᱱᱮ ᱚᱱᱟ ᱦᱚᱸ ᱢᱤᱫᱴᱮᱱ ᱜᱚᱲᱚ ᱧᱟᱢᱚᱜ-ᱟ ᱚᱱᱟᱛᱮ ᱦᱮᱥᱮ ᱵᱟᱝ?
ᱦᱳᱭ ᱦᱳᱭ᱾ ᱟᱪᱪᱷᱟ ᱛᱚᱵᱮ ᱴᱟᱭᱤᱢ ᱠᱚᱢᱟ ᱦᱩᱭ ᱦᱮᱡ ᱮᱱᱟ ᱴᱷᱤᱠ ᱜᱮᱭᱟ ᱛᱚᱵᱮ ᱱᱚᱝᱠᱟ ᱜᱮ ᱱᱩᱱ ᱜᱷᱟᱹᱲᱤᱡ ᱾
ᱦᱮᱸ ᱴᱟᱭᱤᱢ ᱢᱟ ᱦᱟᱜ ᱱᱚᱜ-ᱚᱭ ᱦᱩᱭᱩᱜ ᱠᱟᱱᱟ ᱵᱟᱹᱭ ᱵᱟᱹᱭᱛᱮ ᱟᱫᱚ ᱴᱷᱤᱠ ᱜᱮᱭᱟ ᱛᱚᱵᱮ ᱵᱟᱹᱭ ᱵᱟᱹᱭᱼᱼᱼ ᱛᱮ ᱚᱸᱰᱮ ᱢᱩᱪᱟᱹᱜ ᱞᱮᱠᱷᱟᱱ ᱦᱚᱸ ᱜᱟᱱᱚᱜ ᱫᱚ ᱜᱟᱱᱚᱜ ᱜᱮᱭᱟ ᱦᱟᱸᱜ᱾
ᱦᱳᱭ ᱦᱳᱭ᱾
ᱴᱷᱤᱠ ᱜᱮᱭᱟ ᱛᱚᱵᱮ ᱤᱧ ᱥᱮᱫ ᱠᱷᱚᱱ ᱦᱚᱸ ᱟᱭᱢᱟ ᱥᱟᱨᱦᱟᱣ᱾
ᱦᱳᱭ ᱤᱧ ᱥᱮᱫ ᱠᱷᱚᱱᱟᱜ ᱟᱭᱢᱟᱼᱼᱼ